ᱟᱡᱚᱢ ᱠᱟᱱᱟ
ᱟᱸᱡᱚᱢᱚᱜ ᱠᱟᱱ ᱜᱮᱭᱟ
ᱦᱮᱸ ᱛᱟᱦᱚᱞᱮ ᱪᱮᱫ ᱠᱚᱚᱢ ᱪᱤᱠᱟᱹ ᱵᱟᱲᱟᱭᱮᱫᱟ ᱦᱳᱭ ᱦᱳᱭ ᱥᱟᱹᱜᱩᱱ ᱥᱤᱸᱜᱟᱞ ᱦᱮᱸ ᱛᱟᱦᱚᱞᱮ ᱫᱟᱠᱟ ᱠᱚᱢ ᱡᱚᱢ ᱵᱟᱲᱟ ᱠᱮᱫᱮᱜᱼᱟ ᱥᱮ ᱦᱩᱸ
ᱫᱟᱠᱟ ᱠᱚᱫᱚ ᱟᱹᱣᱨᱤ ᱡᱚᱢ ᱵᱟᱲᱟᱟᱭ ᱦᱩᱭᱩᱜᱼᱟ
ᱟᱪᱪᱷᱟ ᱟᱪᱪᱷᱟ
ᱧᱤᱫᱟᱹ ᱵᱮᱲᱟ ᱨᱮᱱᱟᱜ ᱠᱟᱹᱢᱤ ᱥᱮᱱ ᱦᱩᱭ ᱞᱮᱱᱟ ᱡᱟᱦᱟᱸ ᱫᱚ ᱵᱚᱱ ᱴᱷᱤᱭᱟᱨᱚᱜ ᱟᱫᱚ ᱚᱸᱰᱮ ᱠᱷᱚᱱ ᱜᱮ ᱨᱩᱣᱟᱹᱲ ᱦᱮᱡ ᱠᱟᱛᱮᱮᱫ ᱛᱩᱯᱩ ᱵᱟᱲᱟ ᱦᱩᱭᱱᱟ ᱛᱩᱯᱩ ᱯᱷᱟᱨᱪᱟ ᱵᱟᱲᱟ ᱠᱟᱛᱮᱫ ᱚᱲᱟᱜ ᱠᱷᱚᱡ ᱱᱤᱛᱚᱜ ᱚᱰᱳᱚᱠ ᱦᱩᱭ ᱠᱟᱱᱟ ᱟᱵᱚᱣᱟᱜ ᱱᱤᱡᱮᱨᱟᱜ ᱱᱤᱛᱚᱜᱟᱜ ᱠᱟᱹᱢᱤ ᱞᱟᱹᱜᱤᱫ ᱛᱮ
ᱚ ᱟᱪᱪᱷᱟ ᱟᱪᱪᱷᱟ ᱵᱚᱞ ᱛᱷᱤᱭᱟ ᱫᱚ ᱛᱟᱦᱚᱞᱮ ᱟᱢᱟᱜ ᱫᱚ ᱧᱤᱫᱟᱹ ᱵᱮᱰᱟ ᱨᱮᱱᱟᱜ ᱠᱟᱹᱢᱤ ᱠᱟᱱ ᱛᱟᱢᱟ ᱵᱟᱝ
ᱵᱟᱝ ᱵᱚᱞ ᱛᱷᱭᱟᱹ ᱠᱷᱚᱱ ᱦᱮᱡ ᱠᱟ ᱠᱟᱛᱮᱫ ᱱᱤᱛᱚᱜ ᱠᱟᱹᱢᱤ ᱚᱰᱩᱚᱠ ᱦᱩᱭᱩ ᱟᱠᱟᱱᱟ ᱟᱵᱚᱣᱟᱜ ᱱᱤᱛᱚᱜᱟᱜ ᱠᱟᱹᱢᱤ
ᱚ ᱟᱪᱪᱷᱟ ᱟᱪᱪᱷᱟ ᱟᱪᱪᱷᱟ ᱵᱩᱡᱽ ᱠᱮᱫᱤᱫᱟᱹᱧ ᱛᱟᱦᱞᱮ ᱱᱚᱜᱼᱚ ᱱᱚᱝᱠᱟ ᱵᱮᱯᱟᱨ ᱦᱳᱭ ᱱᱟᱯᱟᱭ ᱜᱮ ᱱᱚᱣᱟ ᱠᱟᱹᱢᱤ ᱫᱚ ᱠᱟᱹᱢᱤ ᱜᱮᱮ ᱞᱟᱜᱟᱜᱼᱟ ᱛ ᱠᱟᱹᱢᱤ ᱫᱚ ᱪ ᱵᱟᱝ ᱱᱟ
ᱟᱪᱷᱟ
ᱟᱨ ᱛᱟᱦᱚᱞᱮ ᱚᱠᱟᱞᱮᱠᱟ ᱚᱱᱛᱮ ᱫᱟᱜ ᱡᱟᱹᱲᱤ ᱠᱚ ᱦᱩᱭ ᱞᱮᱱᱟ ᱥᱮ ᱵᱟᱝ?
ᱛᱮᱦᱮᱧ ᱫᱚ ᱦᱟᱸᱜ ᱚᱱᱠᱟ ᱫᱟᱜ ᱡᱩᱲᱤ ᱫᱚ ᱵᱟᱝ ᱦᱩᱭ ᱠᱟᱱᱟ ᱛᱚᱵᱮ ᱪᱟᱸᱫᱳ ᱵᱚᱸᱜᱟ ᱦᱚᱸ ᱟᱹᱰᱤ ᱢᱟᱱᱮ ᱪᱮᱫ ᱞᱤᱧ ᱞᱟᱹᱭᱟ ᱵᱷᱟᱹᱜᱤ ᱵᱷᱟᱵᱛᱮ ᱱᱤᱛᱚᱜ ᱥᱮᱨᱢᱟ ᱡᱟᱹᱲᱤ ᱮᱢᱟᱜ ᱠᱟᱱᱟ ᱡᱟᱦᱟᱸ ᱫᱚᱠᱚ ᱢᱮᱛᱟᱜ ᱠᱟᱱ ᱥᱤᱧ ᱢᱟᱨᱥᱟᱞ ᱫᱩ ᱢᱟᱹᱱᱢᱤ ᱠᱟᱹᱢᱤ ᱯᱮ ᱡᱟᱦᱟᱸ ᱛᱤᱱᱟᱹᱜ ᱯᱮ ᱠᱟᱹᱢᱤ ᱫᱟᱲᱮᱭᱟᱜᱼᱟ ᱧᱤᱫᱟᱹ ᱤᱧᱟᱹᱜ ᱠᱟᱹᱢᱤᱧ ᱠᱟᱹᱢᱤᱭᱟ ᱧᱤᱫᱟᱹ ᱧᱧᱤᱫᱟᱹᱭ ᱫᱟᱜ ᱟᱵᱚᱱ ᱠᱟᱱᱟ ᱟᱞᱮ ᱥᱮᱫ ᱫᱚ
ᱮᱠᱫᱚᱢ ᱮᱠᱫᱚᱢ ᱮᱠᱫᱚᱢ ᱴᱷᱤᱠ ᱠᱟᱛᱷᱟ ᱢᱮᱱ ᱠᱟᱫᱟ ᱱᱚᱣᱟ ᱫᱚ ᱥᱟᱹᱨᱤᱜ ᱪᱟᱸᱫᱳ ᱵᱚᱸᱜᱟ ᱱᱤᱭᱟᱹ ᱾ ᱟᱹᱰᱤ ᱡᱟᱹᱱᱤᱡ ᱠᱚᱭᱚᱜ ᱠᱟᱜ ᱵᱚᱱᱟᱭ ᱟᱨ ᱚᱱᱠᱟ ᱢᱟᱱᱮ ᱥᱤᱧ ᱢᱟᱨᱥᱟᱞ ᱫᱚ ᱵᱟᱭ ᱫᱟᱜ ᱮᱫᱟ ᱧᱤᱫᱟᱹ ᱵᱮᱲᱟᱭ ᱫᱟᱜ ᱮᱫᱟ ᱱᱚᱣᱟ ᱦᱚ ᱵᱟᱹᱜᱤ ᱜᱮ ᱯᱨᱮᱥ ᱥᱤᱧ ᱢᱟᱨᱥᱟᱞ ᱫᱚᱠᱟᱟᱱ ᱟᱨ ᱟᱹᱭᱩᱵ ᱵᱮᱲᱟ ᱫᱟᱜ ᱡᱚᱨᱚᱜ ᱠᱟᱱᱟ ᱢᱤᱫᱴᱮᱱ ᱵᱷᱟᱹᱜᱤ ᱜᱮ ᱦᱩᱭᱩᱜ ᱠᱟᱱᱟ ᱟᱞᱮ ᱥᱮᱮᱫ ᱦᱚᱸ ᱚᱱᱠᱟᱜᱮ ᱟᱨ ᱱᱤᱛᱚᱜ ᱚᱱᱛᱮ ᱛᱟᱞᱮ ᱦᱮᱸ ᱥᱮᱨᱢᱟ ᱥᱮᱫ ᱠᱚᱭᱟᱜ ᱞᱮᱠᱷᱟᱱ ᱪᱮᱫ ᱞᱮᱠᱟ ᱧᱮᱞᱚᱜ ᱠᱟᱱᱟ ᱾
ᱥᱮᱢᱟ ᱥᱮᱱ ᱠᱚᱭᱚᱜ ᱞᱮᱱᱠᱷᱟᱱ ᱫᱚ ᱢᱮᱱ ᱜᱟᱱᱚᱜᱼᱟ ᱟᱹᱰᱤ ᱥᱟᱯᱷᱟ ᱜᱮᱭᱟ ᱱᱚᱝᱠᱟ ᱥᱟᱯᱷᱟ ᱡᱟᱦᱟᱸ ᱫᱚ ᱢᱮᱛᱟᱜ ᱠᱟᱱ ᱤᱯᱤᱞ ᱵᱟᱠᱚ ᱧᱮᱞᱚᱜ ᱠᱟᱱᱟ ᱪᱟᱸᱫᱚ ᱵᱟᱭ ᱧᱮᱞᱚᱜ ᱠᱟᱱᱟ ᱢᱮᱱᱠᱷᱟᱱ ᱱᱤᱛᱚᱜᱟᱜ ᱢᱚᱦᱚᱞ ᱡᱟᱦᱟᱸᱮᱠᱟ ᱪᱟᱸᱫᱳᱚᱠᱤᱭᱟᱹ ᱦᱤᱥᱟᱹᱵ ᱛᱮ ᱟᱥᱟᱲᱥᱟᱱ ᱪᱟᱫᱳ ᱪᱟᱞᱟᱜ ᱠᱟᱱᱟ ᱛᱚ ᱦᱮ ᱨᱤᱢᱤᱞ ᱧᱮᱞᱚᱜ ᱠᱟᱱᱟᱱ ᱩᱰᱟᱣ ᱵᱮᱲᱟᱭ ᱠᱟᱱᱟ ᱦᱟᱱᱛᱮ ᱱᱟᱛᱮ ᱚᱠᱟ ᱥᱮᱫ ᱨᱮ ᱫᱟᱜ ᱡᱩᱨᱩᱜᱼᱟ ᱚᱱᱟᱱᱟᱜᱮ ᱯᱟᱸᱡᱟ ᱵᱟᱲᱟᱭᱟ ᱯᱟᱸᱡᱟ ᱵᱟᱲᱟᱭᱟ ᱴᱷᱟᱣ ᱵᱟᱭ ᱧᱟᱢᱟ ᱫᱟ ᱡᱚᱛᱚ ᱥᱮ ᱥᱚᱢᱟᱱ ᱛᱮ ᱡᱮ ᱪᱤᱱᱛᱟ ᱵᱟᱲᱟᱭ ᱥᱚᱢᱟᱱ ᱥᱚᱢᱟᱱ ᱤᱧ ᱪᱟᱥ ᱵᱟᱲ ᱩᱰᱟᱹᱣ ᱵᱟᱲᱟᱭ ᱠᱟᱱᱟᱭ ᱨᱤᱢᱤᱞ ᱦᱟᱸᱰᱮ ᱱᱟᱰᱮ ᱫᱟᱜ ᱮ ᱡᱟᱹᱲᱤᱭᱫᱟ ᱟᱨ ᱛᱮᱦᱮᱧ ᱫᱚ ᱡᱟᱹᱱᱤᱡ ᱟᱞᱮ ᱥᱮᱫ ᱫᱚ ᱦᱟᱸᱜ ᱛᱷᱠᱩᱠ ᱩᱛᱟᱹᱨ ᱠᱟᱫᱟᱭᱧ ᱟᱯᱮᱮᱥᱮᱫ ᱜᱮ ᱪᱮᱫ ᱞᱮᱠᱟ ᱤᱫᱤ ᱠᱟᱫᱟᱭ ᱡᱟᱹᱱᱤᱡ ᱟᱯᱮ ᱥᱮᱫ ᱜᱮ ᱾
ᱵᱟᱝᱜᱮ ᱟᱞᱮ ᱥᱮᱫ ᱦᱚᱸ ᱚᱱᱠᱟᱜᱮ ᱪᱮᱛᱟᱱ ᱥᱮᱫ ᱫᱚ ᱱᱤᱛᱚᱜ ᱥᱮᱨᱢᱟ ᱥᱮᱫ ᱠᱚᱭᱚᱜ ᱪᱟᱸᱫᱳ ᱯᱩᱨᱟᱹ ᱟᱹᱰᱤ ᱥᱟᱯᱷᱟ ᱜᱮ ᱧᱮᱞᱚᱜ ᱠᱟᱱᱟ ᱡᱟᱦᱟᱸ ᱞᱮᱠᱟᱢ ᱞᱟᱹᱭ ᱠᱮᱫᱟ ᱟᱞᱮ ᱥᱮᱫ ᱦᱚᱸ ᱤᱯᱤᱞ ᱠᱚᱫᱚ ᱵᱟᱠᱚ ᱧᱮᱞᱚᱜ ᱠᱟᱱᱟ ᱟᱨ ᱪᱟᱸᱫᱳ ᱫᱚ ᱦᱟᱸᱜ ᱫᱟᱱᱟᱝ ᱥᱮᱨᱢᱟ ᱥᱮᱫ ᱠᱚᱭᱚᱜ ᱵᱟᱲᱟ ᱩᱱᱟᱹᱜ ᱜᱮ ᱢᱚᱸᱡᱽ ᱜᱮ ᱧᱮᱞᱚᱜ ᱠᱟᱱᱟ ᱤᱧᱦᱚᱸ ᱱᱚᱛᱮ ᱦᱟᱸᱜ ᱠᱩᱞᱤ ᱥᱮᱫ ᱦᱮᱡ ᱦᱩᱭ ᱟᱠᱟᱱᱟ ᱥᱮ ᱚᱱᱟ ᱚᱱᱛᱮ ᱢᱤᱫᱴᱮᱱ ᱠᱚᱞᱮᱡᱽ ᱢᱮᱱᱟᱜ ᱟᱠᱟᱜ-ᱟ ᱟᱞᱮ ᱥᱮᱫ, ᱟᱹᱰᱤ ᱜᱟᱱ ᱜᱚᱵᱷᱚᱨᱢᱮᱱᱴ ᱰᱤᱜᱽᱨᱤ ᱠᱚᱞᱮᱡᱽ ᱢᱮᱱᱟᱜ ᱫᱚ ᱟᱫᱚ ᱱᱮᱛᱟᱨ ᱜᱮ ᱦᱟᱸᱜ ᱱᱟᱣᱟ ᱱᱟᱣᱟ ᱨᱟᱥᱛᱟ ᱠᱚ ᱵᱮᱱᱟᱣ ᱟᱠᱟᱫ ᱞᱮᱭᱟ ᱟᱹᱰᱤ ᱢᱚᱸᱡᱽ ᱠᱚ ᱵᱮᱱᱟᱣ ᱟᱠᱟᱫᱟ᱾ ᱛᱟᱦᱞᱮ ᱫᱟᱬᱟ ᱫᱟᱬᱟ ᱛᱮ ᱟᱫᱚ ᱱᱚᱛᱮ ᱦᱮᱡ ᱦᱩᱭ ᱠᱟᱱᱟ ᱵᱮᱥ ᱛᱮ ᱠᱚᱞᱮᱪ ᱚᱱᱟ ᱫᱩᱣᱟᱹᱨ ᱥᱩᱨ ᱨᱮ ᱫᱩᱲᱩᱵ ᱵᱟᱲᱟ ᱦᱩᱭ ᱠᱟᱱᱟ ᱦᱟᱜ ᱟᱹᱰᱤ ᱢᱚᱸᱡᱽ ᱵᱩᱡᱷᱟᱹᱜ ᱠᱟᱱᱟ᱾ ᱛᱚ ᱨᱩᱣᱟᱹᱲ ᱦᱩᱭᱩᱜᱼᱟ ᱱᱤᱛᱚᱜ ᱠᱟᱹᱴᱤᱡ ᱯᱚᱨᱮ ᱜᱮ ᱦᱟᱸᱜ ᱚᱲᱟᱜ ᱥᱮᱫ᱾
ᱦᱮᱸ ᱪᱤᱠᱠᱟ ᱛᱟᱦᱚᱞᱮ ᱠᱤᱫᱩᱵ ᱵᱟᱲᱟ ᱫᱚ ᱪᱩᱠᱟᱹᱣ ᱵᱟᱲᱟ ᱠᱟᱫᱟ ᱵᱮᱱ ᱥᱮ ᱚᱲᱟᱜ ᱠᱚᱨᱮ ᱫᱚ ᱟᱹᱣᱨᱤ ᱵᱮᱱ ᱥᱮᱱᱚᱜᱼᱟ ᱦᱟᱸᱜ,
ᱟᱹᱣᱨᱤ ᱟᱹᱣᱨᱤ ᱦᱚᱸᱜᱼᱚᱭ ᱟᱹᱭᱩᱵ ᱟᱹᱭᱩᱵ ᱧᱚᱜ ᱜᱮ ᱡᱚᱢ ᱦᱩᱭ ᱠᱟᱱᱟ ᱦᱟᱜ ᱟᱨ ᱡᱚᱢ ᱵᱟᱲᱟ ᱠᱟᱛᱮ ᱦᱚᱸᱜᱼᱚᱭ ᱱᱚᱛᱮ ᱦᱮᱡ ᱦᱩᱭ ᱟᱠᱟᱱ ᱟᱫᱚ ᱦᱟᱸ ᱪᱟᱞᱟᱜ ᱵᱟᱲᱟᱜ ᱛᱮᱫᱚ ᱦᱟᱸᱜ ᱡᱟᱹᱱᱤ ᱤᱥᱤᱱᱚᱜᱼᱟ ᱦᱟᱸᱜ ᱾ ᱤᱥᱤᱱ ᱠᱚᱯᱮ ᱥᱟᱹᱛ ᱠᱮᱫᱟ ᱥᱮ ᱵᱟᱝ?
ᱟᱹᱣᱨᱤ ᱦᱟᱸᱜ ᱱᱤᱛᱚᱜ ᱦᱩᱸ, ᱜᱚᱜᱚ ᱛᱟᱠᱚ ᱦᱚᱸ ᱠᱟᱹᱴᱤᱡ ᱠᱟᱹᱢᱤ ᱠᱚ ᱪᱟᱞᱟᱣ ᱞᱮᱱᱟ ᱛᱚ, ᱦᱮᱡ ᱛᱮ ᱠᱟᱹᱴᱤᱡ ᱫᱮᱨᱤᱭ ᱟᱠᱟᱱᱟ ᱾ ᱟᱨ ᱱᱤᱡᱮ ᱦᱚᱸᱵᱚᱱ ᱵᱟᱲᱟᱭ ᱜᱮᱭᱟ ᱟᱵᱚᱣᱟᱜ ᱠᱟᱹᱢᱤ ᱛᱮ ᱵᱚᱱ ᱥᱮᱱ ᱞᱮᱱᱟ ᱾ ᱱᱤᱡᱮ ᱦᱚᱸ ᱚᱱᱠᱟᱱ ᱫᱟᱠᱟ ᱩᱛᱩ ᱫᱟᱠᱟ ᱩᱛᱩ ᱤᱥᱤᱱ ᱢᱟ ᱦᱟᱸᱜᱼᱼ ᱵᱟᱝᱵᱚᱱ ᱪᱷᱩᱴᱟᱹᱣ ᱧᱚᱜᱚᱜ ᱜᱮᱭᱟ, ᱟᱫᱚ ᱚᱱᱟ ᱛᱮ ᱫᱮᱨᱤ ᱧᱚᱜ ᱟᱠᱟᱱ ᱜᱮᱭᱟ ᱾ ᱜᱚᱜᱚ ᱛᱟᱹᱠᱤᱱ ᱠᱟᱹᱢᱤ ᱠᱷᱚᱡ ᱠᱤᱱ ᱦᱮᱡ ᱮᱱᱟ, ᱫᱟᱜ ᱠᱚ ᱠᱤᱱ ᱟᱹᱜᱩ ᱵᱟᱲᱟ ᱠᱮᱫᱟ ᱾ ᱜᱷᱟᱥᱟᱣ ᱵᱟᱲᱟ ᱠᱮᱫᱟ, ᱤᱱᱟᱹ ᱯᱚᱨᱮ ᱦᱟᱸᱜ ᱟᱹᱠᱤᱱ ᱦᱚᱸ ᱠᱤᱱ ᱛᱩᱯᱩ ᱯᱷᱚᱨᱪᱟ ᱵᱟᱲᱟᱭᱱᱟ ᱾ ᱛᱟᱨᱯᱚᱨᱮ ᱦᱟᱸᱜ ᱫᱟᱜ ᱠᱚ ᱠᱤᱱ ᱪᱚᱸᱫᱟ ᱟᱠᱟᱫᱟ ᱛᱚ, ᱚᱱᱟ ᱤᱭᱟᱹᱛᱮ ᱫᱮᱨᱤ ᱧᱚᱜ ᱟᱠ ᱜᱮᱭᱟ ᱦᱟᱸᱜ ᱾
ᱟᱪᱪᱷᱟ ᱟᱪᱪᱷᱟ, ᱱᱟᱯᱟᱭ ᱱᱟᱯᱟᱭ ᱾ ᱦᱳᱭ, ᱢᱮᱱ ᱠᱷᱟᱱ ᱛᱟᱦᱞᱮ ᱫᱚ ᱟᱨ ᱪᱮᱫ ᱠᱚ ᱚᱱᱠᱟ ᱡᱟᱦᱟᱸᱱᱟᱜ ᱠᱷᱚᱵᱚᱨ ᱠᱚ ᱨᱟᱹᱥᱠᱟᱹ ᱠᱷᱚᱵᱚᱨ ᱠᱚ ᱢᱮᱱᱟᱜ ᱠᱟᱜᱼᱟ ᱥᱮ ᱪᱮᱫ?
ᱨᱟᱹᱥᱠᱟᱹ ᱠᱷᱚᱵᱚᱨ ᱫᱚ ᱦᱟᱸᱜ ᱟᱵᱮᱱ ᱜᱮ ᱛᱤᱱᱟᱹᱜ ᱫᱤᱱ ᱚᱲᱟᱜ ᱨᱮᱵᱮᱱ ᱛᱟᱦᱮᱱ ᱠᱟᱱᱟ ᱦᱟᱸᱜ, ᱱᱚᱜᱼᱚᱭ ᱛᱚ ᱪᱟᱥ ᱠᱚ ᱤᱭᱟᱹ ᱠᱟᱛᱮᱫ ᱟᱫᱚ ᱪᱟᱞᱟᱜ ᱟᱵᱮᱱ ᱥᱮ ᱵᱟᱝ ᱦᱟᱸᱜ ᱦᱟᱱᱛᱮ ᱟᱵᱚᱣᱟᱜ ᱤᱭᱟᱹ ᱥᱮᱫ ᱡᱟᱦᱟᱸ ᱫᱚ ᱢᱮᱛᱟᱜ ᱠᱟᱱ ᱠᱚᱞᱮᱡᱽ ᱥᱮᱫ?
ᱦᱮᱸ, ᱚᱱᱛᱮ ᱫᱚ ᱪᱟᱞᱟᱣ ᱫᱚ ᱪᱟᱞᱟᱣ ᱜᱮ ᱦᱩᱭᱩᱜᱼᱟ, ᱟᱫᱚ ᱚᱱᱠᱟ ᱠᱮᱠᱟ ᱱᱟᱸᱜ ᱱᱚᱜᱼᱚᱭ ᱚᱲᱟᱜ ᱠᱷᱚᱱ ᱫᱚ ᱨᱩᱣᱟᱹᱲᱼᱼ ᱦᱩᱭᱩᱜᱼᱟ ᱦᱟᱸᱜ ᱾ ᱠᱤᱪᱷᱩ ᱫᱤᱱ ᱯᱚᱨᱜ ᱱᱚᱜᱼᱚᱭ ᱚᱭ ᱪᱟᱥᱵᱟᱥ ᱠᱚ ᱼᱼ ᱛᱮ ᱜᱚᱲᱚ ᱵᱟᱲᱟ ᱠᱟᱛᱮ ᱢᱚᱱᱮ ᱦᱩᱭᱩᱜ ᱠᱟᱱᱟ ᱨᱩᱣᱟᱹᱲᱚᱜ ᱦᱩᱭᱩᱜᱼᱟ ᱾ ᱟᱫᱚ ᱛᱟᱦᱚᱞᱮ ᱼᱼ ᱦᱮᱸ ᱚᱱᱠᱟ ᱞᱮᱠᱟ ᱛᱟᱦᱚᱞᱮ, ᱦᱩᱸᱼᱼ ᱦᱤᱞᱤ ᱛᱟᱠᱚ ᱚᱠᱟ ᱞᱮᱠᱟ ᱢᱮᱱᱟᱜ ᱠᱚᱣᱟ ᱛᱟᱦᱚᱞᱮ?
ᱦᱤᱞᱤ ᱛᱟᱠᱚ ᱫᱚ ᱦᱟᱸᱜ ᱱᱤᱛᱚᱜ ᱫᱚ ᱚᱱᱠᱟᱼᱼ ᱠᱷᱚᱵᱚᱨ ᱠᱚᱦᱚᱸ ᱢᱟ ᱵᱟᱹᱱᱩᱜᱼᱟ, ᱢᱮᱱᱠᱷᱟᱱ ᱯᱟᱸᱡᱟ ᱦᱚᱸ ᱵᱟᱝ ᱦᱩᱭ ᱟᱠᱟᱱᱟ, ᱪᱮᱫᱟᱜ ᱥᱮ ᱱᱤᱡᱮᱨᱟᱜ ᱡᱟᱸᱜᱟ ᱢᱟᱱᱮ ᱡᱟᱦᱟᱸ ᱡᱷᱟᱢᱮᱞᱟ ᱠᱷᱚᱡ ᱟᱹᱨᱤ ᱥᱟᱦᱟ ᱦᱩᱭᱩᱜ ᱟᱛᱚ, ᱠᱟᱹᱴᱤᱡ
ᱟᱪᱪᱷᱟ ᱾
ᱡᱟᱦᱟᱸ ᱫᱚ ᱠᱚ ᱢᱮᱛᱟᱜ ᱠᱟᱱ ᱠᱟᱹᱣᱰᱤ ᱨᱮᱱᱟᱜ ᱟᱹᱰᱤ ᱟᱱᱟᱴ ᱠᱚ ᱦᱮᱱᱟᱜᱼᱟ ᱚᱱᱟᱜᱮ ᱾ ᱢᱟᱨᱟᱝ ᱨᱮ ᱪᱤᱱᱛᱟᱹ ᱚᱱᱟ ᱜᱮ ᱦᱩᱭᱩᱜ ᱠᱟᱱᱟ, ᱚᱱᱟ ᱠᱚᱛᱮ ᱱᱚᱜᱼᱚᱭ ᱱᱚᱣᱟ ᱠᱟᱹᱢᱤ ᱮᱦᱚᱵ ᱦᱩᱭ ᱠᱟᱱᱟ ᱾ ᱡᱟᱦᱟᱸᱱᱟᱜ ᱜᱮ ᱪᱤᱱᱛᱟᱹ ᱦᱩᱭᱩᱜ ᱠᱷᱟᱱ ᱠᱷᱟᱹᱞᱤ ᱠᱷᱟᱹᱣᱰᱤ ᱨᱮᱜᱮ ᱟᱱᱟᱴ ᱦᱤᱡᱩᱜ ᱠᱟᱱᱟ ᱾ ᱟᱫᱚ ᱚᱱᱟ ᱤᱭᱟᱹ ᱛᱮ ᱚᱱᱛᱮ ᱫᱚ ᱡᱟᱸᱜᱟ ᱟᱹᱣᱨᱤ ᱞᱟᱦᱟᱭ ᱦᱩᱭᱩᱜᱼᱟ ᱾ ᱟᱫᱚ ᱧᱮᱞ ᱦᱩᱭᱩᱜ ᱠᱟᱱᱟ ᱦᱟᱸᱜ ᱱᱚᱜᱼᱚᱭ ᱛᱚ ᱟᱨ ᱫᱟᱨᱟᱭ ᱠᱟᱱ, ᱪᱟᱥ ᱨᱟᱠᱟᱵ ᱵᱟᱲᱟ ᱠᱟᱛᱮ ᱟᱹᱰᱤ ᱜᱟᱱ ᱯᱚᱨᱚᱵᱽ ᱯᱩᱱᱟᱹᱭ ᱠᱚ ᱦᱮᱱᱟᱜ ᱛᱟᱵᱚᱱᱟ ᱚᱱᱟ ᱠᱚᱨᱮ ᱵᱚᱱ ᱯᱟᱸᱡᱟ ᱠᱚᱜᱮᱭᱟ ᱦᱟᱸᱜ ᱾
ᱦᱳᱭ ᱦᱳᱭ ᱮᱠᱟᱞ ᱮᱠᱟᱞ ᱱᱚᱣᱟ ᱫᱚ ᱢᱤᱫᱴᱮᱱ ᱟᱹᱰᱤ ᱡᱚᱛᱷᱟᱛ ᱠᱟᱛᱷᱟᱢ ᱞᱟᱹᱭ ᱠᱮᱫᱟ ᱾ ᱱᱚᱣᱟ ᱱᱚᱜᱼᱚᱭ ᱡᱮᱢ ᱢᱮᱱ ᱠᱮᱫᱟ ᱠᱟᱺᱣᱰᱤ ᱠᱟᱺᱣᱰᱤ ᱫᱚ ᱥᱮ ᱛᱤ ᱜᱮ ᱱᱚᱝᱠᱟᱱ ᱢᱤᱫᱴᱮᱱ ᱡᱤᱱᱤᱥ ᱠᱟᱱᱟ ᱠᱟᱹᱣᱰᱤ ᱵᱮᱜᱚᱨ ᱫᱚ ᱱᱤᱛᱚᱜ ᱫᱚ ᱢᱟᱱᱮ ᱠᱟᱺᱣᱰᱤ ᱵᱮᱜᱚᱨ ᱫᱚ ᱚᱦᱚᱜᱮ ᱢᱟᱱᱮᱢ ᱡᱟᱦᱱᱟᱜ ᱠᱟᱹᱢᱤ ᱜᱮ ᱵᱟᱝ ᱦᱩᱭᱩᱜᱼᱟ ᱡᱚᱛᱚ ᱠᱟᱹᱢᱤ ᱨᱮᱜᱮ ᱣᱰᱤ ᱫᱚ ᱞᱟᱹᱠᱛᱤᱜ ᱠᱟᱱ ᱜᱮᱭᱟ ᱛᱚ ᱚᱱᱟᱛᱮ ᱡᱟᱦᱱᱟᱜ ᱜᱮᱢ ᱡᱟᱦᱟᱸ ᱪᱤᱠᱟᱹ ᱠᱮᱫ ᱢᱟᱲᱟᱝ ᱛᱮ ᱟᱢ ᱡᱩᱫᱤᱢ ᱢᱮᱱᱟ ᱵᱟᱯᱞᱟᱜᱼᱟ, ᱮᱱᱛᱮ ᱨᱮᱦᱚᱸ ᱟᱢ ᱫᱚ ᱢᱟᱲᱟᱝ ᱛᱮ ᱱᱤᱡᱮᱨᱟᱜ ᱡᱟᱸᱜᱟᱛᱮ ᱛᱤᱸᱜᱩ ᱠᱮᱴᱮᱡ ᱞᱟᱜᱟᱣ ᱢᱮᱭᱟ, ᱥᱮ ᱚᱱᱠᱟ ᱠᱟᱹᱣᱰᱤ ᱨᱳᱡᱽᱜᱟᱨ ᱞᱟᱜᱟᱣ ᱢᱮᱭᱟ ᱤᱱᱟᱹ ᱛᱟᱭᱱᱚᱢ ᱜᱮ ᱟᱢᱫᱚ ᱱᱚᱣᱟ ᱵᱟᱯᱞᱟᱜ ᱨᱮᱱᱟᱜ ᱪᱤᱱᱛᱟᱹ ᱵᱷᱟᱵᱱᱟ ᱫᱚ ᱵᱚᱱ ᱠᱚᱨᱟᱣ ᱞᱮᱠᱷᱟᱱ ᱱᱟᱯᱟᱭᱚᱜᱼᱟ ᱦᱮᱸᱥᱮ ᱮᱱᱛᱮ ᱨᱮᱦᱚᱸ ᱟᱫᱚ ᱵᱟᱹᱦᱩ ᱧᱮᱞ ᱫᱚᱦᱚ ᱞᱟᱹᱠᱛᱤ ᱠᱟᱱᱟ ᱥᱮ ᱪᱮᱫ ᱮᱢ ᱢᱮᱱᱟ?
ᱱᱚᱣᱟ ᱢᱟ ᱮᱫᱚᱢ ᱡᱚᱛᱷᱟᱛ ᱠᱟᱱ ᱜᱮᱭᱟ ᱱᱤᱛᱚᱜ ᱟᱵᱚ ᱡᱟᱦᱟᱸ ᱡᱩᱜᱽ ᱦᱮᱡ ᱟᱠᱟᱱ ᱫᱚ ᱵᱟᱯᱞᱟ ᱛᱟᱭᱚᱢ ᱦᱚᱸᱠᱚ ᱫᱟᱹᱲ ᱠᱟᱱᱟ ᱟᱨ
ᱰᱟᱺᱜᱩᱣᱟᱹ ᱠᱩᱲᱤ ᱜᱤᱫᱽᱟᱹᱨ ᱠᱚᱦᱚᱸ ᱱᱮᱛᱟᱨ ᱚᱱᱠᱟ ᱚᱱᱮ ᱡᱟᱦᱟ ᱫᱚ ᱵᱚᱦᱚᱜ ᱨᱮᱱᱟᱜ ᱥᱮ ᱢᱚᱱᱮ ᱛᱟᱠᱚ ᱟᱹᱰᱤ ᱪᱚᱱᱜᱚᱡ ᱦᱟᱹᱠᱩ ᱞᱮᱠᱟ ᱦᱟᱸᱰᱮ ᱱᱟᱰᱮ ᱫᱚᱱ ᱵᱟᱲᱟᱭ ᱠᱟᱱ ᱛᱟ ᱠᱚᱣᱟ ᱟᱫᱚ ᱪᱮᱜ ᱵᱮᱱ ᱞᱟᱹᱭᱟ ᱡᱟᱞᱟ ᱢᱟ ᱵᱩᱡᱷᱟᱹᱜ ᱠᱟᱱ ᱜᱮᱭᱟ ᱢᱮᱱᱠᱷᱟᱱ,
ᱮᱫᱚᱢ ᱟᱹᱰᱤ ᱥᱟᱹᱨᱤ ᱠᱟᱛᱷᱟ ᱵᱮᱱ ᱞᱟᱹᱭ ᱠᱟᱫᱟ ᱥᱟᱹᱨᱤᱜᱮ ᱱᱮᱛᱟᱨ ᱨᱮᱱ ᱠᱩᱲᱤ ᱦᱚᱯᱚᱱ ᱪᱮᱫ ᱮᱢ ᱢᱮᱛᱟ ᱠᱚᱣᱟ ᱮᱸᱜᱟᱛᱮ ᱾
ᱦᱚᱭ ᱾
ᱵᱟᱯᱞᱟ ᱠᱟᱛᱮᱫ ᱦᱚᱸ ᱥᱩᱠ ᱵᱟᱹᱱᱩᱜᱼᱟ ᱵᱟᱯᱞᱟ ᱢᱟᱲᱟᱝ ᱦᱚᱸ ᱥᱩᱠ ᱵᱟᱹᱱᱩᱜᱼᱟ ᱪᱮᱫ ᱡᱮᱢ ᱡᱟᱞᱟ ᱟᱹᱰᱤ ᱡᱟᱞᱟ ᱠᱟᱱ ᱜᱮᱭᱟ ᱢᱟᱲᱟᱝ ᱫᱚ ᱟᱵᱚ ᱠᱚᱲᱟ ᱦᱚ ᱦᱚᱯᱚᱱ ᱵᱚᱱ ᱪᱤᱱᱛᱟᱹᱭ ᱛᱟᱦᱮᱸᱫ ᱱᱮᱛᱟᱨ ᱢᱟ ᱤᱭᱟᱹ ᱢᱟᱲᱟᱝ ᱛᱮᱜᱮ ᱠᱩᱲᱤ ᱦᱚᱯᱚᱱ ᱠᱚ ᱪᱤᱱᱛᱟᱹᱭ ᱛᱟᱦᱮᱸᱫ ᱱᱮᱛᱟᱨ ᱢᱟ ᱟᱵᱚᱜᱮ ᱪᱤᱱᱛᱟᱹ ᱞᱟᱜᱟᱣᱮᱫ ᱵᱚᱱᱟ, ᱵᱟᱝ?
ᱦᱳᱭ ᱞᱟᱦᱟ ᱫᱚ ᱟᱵᱚᱨᱮᱱ ᱠᱩᱲᱤ ᱜᱤᱫᱽᱟᱹᱨ ᱠᱚ ᱪᱤᱱᱛᱟᱭᱮᱫ ᱛᱟᱦᱮᱱᱟ ᱚᱠᱟ ᱞᱮᱠᱟᱱ ᱵᱟᱵᱟ ᱦᱚᱲ ᱴᱷᱮᱡ ᱪᱩᱧ ᱯᱟᱲᱟᱜᱼᱟ ᱦᱟᱸᱜ ᱚᱠᱟ ᱞᱮᱠᱟ ᱪᱚᱭ ᱡᱚᱢ ᱦᱚᱪᱩᱧ ᱚᱠᱟ ᱞᱮᱠᱟ ᱪᱚᱭ ᱟᱹᱥᱩᱞᱤᱧ ᱥᱮ ᱯᱟᱹᱣᱨᱟᱹ ᱧᱩ ᱵᱟᱲᱟ ᱛᱮᱫ ᱛᱤᱱᱟᱹᱜ ᱮ ᱫᱟᱹᱞᱤᱧ ᱟᱭ ᱚᱠᱟ ᱞᱮᱠᱟᱱᱟᱭ ᱵᱟᱝ ᱠᱟᱱᱟᱭ ᱢᱮᱱᱠᱷᱟᱱ ᱟᱵᱚ ᱱᱤᱛᱳᱜ ᱱᱤᱛᱳᱜᱟᱜ ᱨᱮᱫᱚ ᱡᱩᱜᱽ ᱨᱮᱫᱚ ᱟᱵᱚ ᱠᱚᱲᱟ ᱜᱤᱫᱽᱨᱟᱹ ᱵᱚᱱ ᱪᱤᱱᱛᱟᱹᱭᱫᱟ ᱚᱠᱟ ᱞᱮᱠᱟᱱᱟᱜ ᱪᱩᱧ ᱯᱟᱲᱟᱜᱼᱟ ᱦᱟᱸᱜ ᱚᱠᱟ ᱞᱮᱠᱟᱱᱤᱡ ᱛᱤᱱᱟᱹᱜ ᱪᱚᱝ ᱢᱟᱱᱮ ᱵᱩᱡᱮᱜ ᱜᱮᱭᱟ ᱵᱮᱱ ᱛᱤᱱᱟᱹᱜ ᱪᱚᱝ ᱦᱟᱸᱜ ᱥᱤᱬᱤᱡ ᱜᱮ ᱦᱟᱭ ᱟᱨ ᱛᱤᱱᱟᱹᱜ ᱪᱚᱝᱼᱮ ᱾
ᱮᱠᱫᱚᱢ ᱮᱠᱫᱚᱢ ᱦᱳᱭ ᱠᱟᱛᱷᱟ ᱠᱟᱱ ᱜᱮᱭᱟ ᱾ ᱦᱳᱭ ᱟᱫᱚ ᱠᱟᱛᱷᱟ ᱫᱚ ᱴᱷᱤᱠ ᱜᱮᱢ ᱞᱟᱹᱭ ᱫᱟ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱢᱟ ᱮᱱᱠᱷᱟᱱ ᱮᱢᱚᱱ ᱮᱢᱚᱱ ᱜᱷᱚᱴᱚᱱᱟ ᱠᱚ ᱦᱩᱭ ᱵᱟᱲᱟᱭᱱᱟ ᱳᱭ ᱯᱮ ᱥᱮᱨᱢᱟ ᱚᱠᱟᱨᱮ ᱦᱟᱱᱮ ᱰᱮᱨᱟᱢ ᱨᱮᱠᱚ ᱥᱟᱢᱵᱟᱣᱮᱫ ᱠᱚᱣᱟ, ᱛᱟᱯᱚᱨᱮ ᱚᱠᱟᱨᱮ ᱪᱮᱫ ᱠᱚᱦᱚᱧ ᱢᱮᱱᱟ ᱢᱟᱱᱮ ᱵᱚᱛᱚᱨ ᱜᱮᱢ ᱵᱩᱡᱷᱟᱹᱣᱟ ᱵᱟᱯᱞᱟᱜ ᱦᱚᱸ ᱟᱨ ᱪᱮᱫ, ᱦᱚᱸᱜ-ᱚ ᱱᱚᱝᱠᱟ ᱟᱢ ᱢᱟᱢ ᱵᱟᱦᱩᱢ ᱟᱹᱜᱩ ᱠᱟᱫᱮᱭᱟ ᱢᱟ ᱚᱠᱟ ᱠᱚᱨᱮᱜ ᱮ ᱪᱤᱠᱟᱹ ᱠᱟᱫ ᱢᱮᱭᱟᱭ ᱦᱟᱸᱜ ᱱᱚᱜᱼᱚ ᱱᱚᱝᱠᱟᱱᱟᱜ ᱾
ᱟᱫᱚᱞᱤᱧ ᱞᱟᱹᱭᱫᱟ ᱦᱟᱸᱜ ᱟᱫᱚ ᱦᱟᱯᱮᱱ ᱫᱤᱱ ᱫᱚ ᱦᱟᱸᱜ ᱟᱵᱚ ᱡᱚᱠᱷᱚᱱ ᱟᱵᱚ ᱡᱚᱠᱷᱚᱱ ᱵᱟᱵᱟᱜ ᱟᱵᱚᱱ ᱥᱮᱵᱚᱱ ᱟᱵᱚ ᱡᱚᱠᱷᱚᱱ ᱥᱚᱝᱥᱟᱨ ᱵᱚᱱ ᱪᱟᱹᱞᱩᱭᱟ ᱦᱟᱸᱜ ᱩᱱ ᱡᱚᱠᱷᱚᱱ ᱫᱚ ᱦᱟᱸᱜ ᱥᱚᱝᱥᱟᱨ ᱪᱟᱹᱞᱩ ᱥᱟᱶ ᱥᱟᱶᱛᱮ ᱦᱟᱸᱜ ᱫᱤᱥᱚᱢ ᱦᱚᱸ ᱟᱵᱚ ᱜᱮ ᱪᱟᱹᱞᱩ ᱞᱟᱜᱟᱣ ᱵᱚᱱᱟ ᱦᱟᱸᱜ ᱾ ᱟᱵᱚᱨᱮᱱ ᱵᱟᱵᱟ ᱛᱟᱠᱚ ᱡᱟᱦᱟᱸᱭ ᱢᱟᱹᱡᱷᱤ ᱢᱚᱬᱮ ᱦᱮᱱᱟᱜ ᱠᱚᱣᱟ ᱩᱱᱠᱩ ᱦᱚᱸᱛᱚ ᱦᱟᱸᱜ ᱵᱟᱹᱭ ᱵᱟᱹᱭ ᱛᱮᱠᱚ ᱵᱚᱭᱮᱹᱥ ᱪᱟᱞᱟᱜ ᱟᱥᱮ ᱟᱫᱚ ᱚᱱᱟ ᱠᱚ ᱦᱟᱸᱜ ᱫᱟᱹᱭᱵᱷᱟᱨ ᱦᱚᱸ ᱟᱵᱚ ᱜᱚᱜ ᱦᱩᱭᱩᱜ ᱛᱟᱵᱚᱱᱟ ᱦᱟᱸᱜ ᱟᱫᱚ ᱡᱩᱫᱤ ᱵᱮᱱ ᱞᱟᱹᱭ ᱧᱚᱜ ᱠᱮᱭᱟ ᱚᱱᱮ ᱚᱱᱟ ᱡᱤᱱᱤᱥ ᱡᱟᱦᱟᱸ ᱫᱚ ᱰᱟᱺᱜᱣᱟᱹ ᱠᱩᱲᱤ ᱜᱤᱫᱟᱹᱨ ᱟᱹᱰᱤ ᱠᱚ ᱪᱷᱟᱛᱟ ᱯᱟᱛᱟ ᱠᱚ ᱫᱟᱬᱟᱱ ᱠᱟᱱᱟ
ᱚᱠᱟ ᱞᱮᱠᱟ?
ᱟᱨ ᱵᱟᱯᱞᱟ ᱵᱟᱯᱞᱟ ᱠᱩᱲᱤ ᱜᱤᱫᱟᱹᱨ ᱦᱟᱸᱰᱮ ᱱᱟᱰᱮ ᱮᱴᱟᱜ ᱠᱚᱲᱟ ᱥᱟᱞᱟᱜ ᱮᱴᱟᱜ ᱠᱚᱲᱟ ᱥᱟᱞᱟᱜ ᱠᱚ ᱨᱚᱯᱚᱲ ᱠᱟᱱᱟ ᱚᱱᱟ ᱵᱟᱨᱮᱛᱮ ᱚᱱᱟ ᱟᱴᱚᱠ ᱨᱮᱱᱟᱜ ᱢᱟᱱᱮ ᱪᱮᱫ ᱵᱮᱱ ᱪᱤᱠᱟᱹ ᱫᱟᱲᱮᱭᱟᱜ ᱠᱮᱭᱟᱵᱤᱱ
ᱟᱪᱪᱷᱟ ᱟᱪᱪᱷᱟ ᱱᱚᱣᱟ ᱫᱚ ᱟᱹᱰᱤ ᱢᱤᱫᱴᱮᱡ ᱡᱚᱛᱷᱟᱛ ᱠᱩᱠᱞᱤᱢ ᱫᱚᱦᱚ ᱠᱮᱫ ᱛᱟᱞᱟᱝᱟ ᱱᱚᱣᱟ ᱞᱟᱹᱜᱤᱫ ᱟᱹᱰᱤ ᱟᱭᱢᱟ ᱟᱭᱢᱟ ᱥᱟᱨᱦᱟᱣ ᱛᱚ ᱱᱚᱜᱼᱚᱭ ᱡᱮ ᱱᱮᱛᱟᱨ ᱢᱟ ᱧᱮᱞᱚᱜ ᱠᱟᱱ ᱜᱮᱭᱟ ᱠᱟᱞᱮᱠᱟ ᱵᱟᱹᱦᱩ ᱢᱟᱱᱮ ᱠᱩᱲᱤ ᱜᱤᱫᱟᱹᱨ ᱠᱚ ᱚᱱᱠᱟ ᱵᱟᱯᱞᱟ ᱛᱟᱭᱱᱚᱢ ᱦᱚᱸ ᱧᱮᱞᱚᱜ ᱠᱟᱱᱟ ᱰᱟᱹᱝᱜᱩᱟᱹ ᱠᱚᱲᱟ ᱜᱤᱫᱽᱨᱟᱹ ᱥᱟᱶ ᱠᱚ ᱟᱸᱜᱤᱨᱚᱜ ᱠᱟᱱᱟ ᱥᱮ ᱩᱱᱠᱩ ᱚᱱᱠᱟ ᱞᱮᱠᱟ ᱥᱟᱹᱜᱟᱹᱭ ᱠᱚ ᱫᱚᱦᱚᱭᱮᱫᱟ
ᱦᱮᱸ
ᱱᱚᱣᱟ ᱦᱚᱛᱮᱡ ᱛᱮ ᱢᱟᱱᱮ ᱟᱵᱚ ᱥᱚᱢᱟᱡᱽ ᱨᱮ ᱚᱱᱠᱟ ᱢᱤᱫᱴᱮᱱ ᱵᱟᱹᱲᱤᱡ ᱧᱮᱞ ᱡᱚᱝ ᱦᱚᱸ ᱢᱤᱫᱴᱟᱝ ᱵᱟᱹᱲᱤᱡ ᱥᱮ ᱟᱸᱡᱚᱢ ᱡᱚᱝ ᱦᱚᱸ ᱵᱟᱹᱲᱤᱡ ᱵᱩᱡᱷᱟᱹᱜ ᱠᱟᱱᱟ ᱛᱚ ᱱᱚᱣᱟ ᱢᱟ ᱮᱠᱟᱞ ᱱᱟᱯᱟᱭ ᱢᱟ ᱵᱟᱝ ᱦᱩᱭᱩᱜ ᱠᱟᱱᱟ- ᱮᱱᱛᱮ ᱨᱮᱦᱚᱸ ᱱᱚᱣᱟ ᱫᱚ ᱪᱤᱠᱟᱹ ᱞᱮᱠᱟᱛᱮ ᱠᱚᱢ ᱜᱟᱱᱚᱜᱼᱟ ᱦᱮᱸᱥᱮ ᱚᱱᱠᱟ ᱞᱮᱠᱟᱧ ᱢᱮᱱᱟ- ᱯᱩᱭᱞᱩ ᱛᱮ ᱡᱟᱦᱟᱸᱭ ᱟᱵᱚ ᱠᱚᱲᱟ ᱦᱚᱯᱚᱱ ᱠᱚᱲᱟ ᱦᱚᱯᱚᱱ ᱢᱟᱲᱟᱝ ᱛᱮ ᱛᱮ ᱴᱷᱤᱠ ᱚᱱᱠᱟ ᱛᱟᱦᱮᱸ ᱞᱟᱜᱟᱣ ᱵᱚᱱᱟ ᱥᱮ ᱟᱵᱚᱨᱮᱱ ᱡᱟᱦᱟᱸᱭ ᱮᱨᱟ ᱠᱚ ᱥᱮ ᱵᱟᱦᱩ ᱠᱚ ᱪᱮᱛᱟᱱ ᱨᱮ ᱚᱱᱠᱟ ᱞᱮᱠᱟ ᱱᱚᱡᱚᱨ ᱫᱚᱦᱚ ᱞᱟᱜᱟᱣ ᱵᱚᱱᱟ ᱥᱮ ᱚᱱᱠᱟ ᱞᱮᱠᱟ ᱟᱢ ᱦᱚᱸ ᱡᱩᱫᱤ ᱮᱱᱠᱷᱟᱱ ᱚᱱᱠᱟ ᱫᱟᱬᱟ ᱵᱟᱲᱟᱭᱟᱢ ᱮᱴᱟᱜ ᱠᱚᱨᱮ ᱦᱮᱸᱥᱮ,
ᱦᱩᱸ
ᱛᱟᱯᱚᱨᱮ ᱮᱱᱠᱷᱟᱱ ᱢᱟ ᱟᱢᱤᱢ ᱮᱨᱟ ᱛᱟᱢ ᱢᱟ ᱮᱱᱠᱷᱟᱱ ᱢᱟ ᱮᱴᱟᱜ ᱥᱮᱫ ᱮ ᱦᱳᱭ ᱮᱠ ᱫᱟᱭ ᱮᱠᱟᱞ ᱮᱠᱟᱞ ᱟᱨ ᱚᱱᱠᱟ ᱞᱮᱠᱟ ᱧᱮᱞᱚᱜ ᱠᱟᱱᱟ ᱡᱟᱦᱟᱸᱭ ᱚᱱᱠᱟ ᱱᱮᱛᱟᱨ ᱠᱚᱢ ᱩᱢᱮᱨ ᱨᱮ ᱵᱟᱯᱞᱟ ᱠᱟᱛᱮᱜ ᱱᱚᱜᱼᱚᱭ ᱡᱮ ᱵᱟᱭᱨᱮ ᱠᱟᱹᱢᱤ ᱠᱚ ᱪᱟᱞᱟᱜ ᱠᱟᱱᱟ ᱟᱫᱚ ᱵᱟᱭᱨᱮ ᱠᱟᱹᱢᱤ ᱪᱟᱞᱟᱣ ᱠᱟᱛᱮ ᱟᱫᱚ ᱪᱮᱫ ᱮ ᱪᱤᱠᱟᱹᱭᱟ ᱮᱱᱠᱷᱟᱱ- ᱮᱨᱟᱛᱟᱢ ᱢᱟ ᱛᱮᱛᱟᱝ ᱢᱟ ᱢᱮᱱᱟᱜ ᱛᱟᱭ ᱜᱮ ᱟᱫᱚ ᱪᱮᱫ ᱮ ᱪᱤᱠᱟᱹᱭᱟ ᱮᱱᱠᱷᱟᱱ ᱩᱱᱤ ᱢᱟ ᱟᱨᱚ ᱛᱟᱦᱚᱞᱮ ᱱᱚᱜ-ᱚᱭ ᱱᱚᱝᱠᱟ,
ᱟᱫᱚ ᱠᱟᱛᱷᱟ ᱫᱚ ᱦᱟᱸᱜ ᱱᱚᱝᱠᱟᱜ ᱠᱟᱱᱟ ᱢᱟᱱᱮ ᱢᱤᱫᱴᱟᱝ ᱫᱟᱨᱮ ᱡᱩᱫᱤ ᱵᱚᱱ ᱨᱚᱦᱚᱭᱟ ᱚᱱᱟ ᱫᱚ- ᱞᱟᱦᱟ ᱠᱷᱚᱱ ᱜᱮ ᱠᱟᱹᱴᱤᱡ ᱠᱟᱹᱴᱤᱡ ᱠᱷᱚᱱᱜᱮ ᱠᱟᱹᱴᱤᱡ ᱜᱮᱫ ᱜᱮᱫ ᱛᱮ ᱥᱮ ᱢᱩᱨᱪᱷᱟᱹ ᱢᱩᱨᱪᱷᱟᱹᱣ ᱛᱮ ᱡᱚᱛᱚᱱ ᱦᱟᱨᱟᱭ ᱦᱩᱭᱩᱜᱼᱟ ᱚᱱᱟ ᱦᱤᱥᱟᱹᱵ ᱛᱮ ᱟᱵᱮᱱ ᱪᱮᱫᱠᱟ ᱵᱮᱱ ᱰᱟᱹᱨᱟ ᱦᱟᱸᱜ ᱪᱮᱫ ᱞᱮᱠᱟ ᱵᱮᱱ ᱰᱟᱹᱨ ᱦᱚᱪᱚᱭᱟ ᱚᱱᱟ ᱫᱟᱨᱮ ᱫᱚ ᱰᱟᱹᱨᱟᱹᱜ ᱜᱮᱭᱟ ᱢᱮᱱᱠᱷᱟᱱ ᱚᱱᱟᱜᱮ ᱱᱤᱡᱮ ᱢᱟᱱᱮ ᱥᱟᱢᱴᱟᱣ ᱦᱩᱭᱩᱜᱼᱟ ᱚᱠᱟ ᱵᱮᱲ ᱛᱮᱵᱮᱱ ᱥᱟᱢᱴᱟᱣ ᱦᱮᱸ ᱟᱨᱚ ᱚᱱᱟ ᱫᱟᱨᱮ ᱡᱚᱢ ᱞᱟᱹᱜᱤᱫ ᱛᱸᱤᱡᱩ ᱠᱚ ᱦᱤᱡᱩᱜᱼᱟ ᱱᱚᱛᱮ ᱢᱮᱨᱚᱢ ᱠᱚ ᱦᱤᱡᱩᱜᱼᱟ ᱰᱟᱹᱝᱨᱤ ᱠᱚ ᱦᱤᱡᱩᱜᱼᱟ ᱩᱱᱠᱩ ᱦᱚᱸ ᱟᱵᱮᱱ ᱥᱟᱦᱟᱭ ᱞᱟᱜᱟᱣᱵᱮᱱᱟ ᱢᱟᱱᱮ ᱞᱟᱜᱟᱣ ᱠᱚ ᱞᱟᱜᱟᱣ ᱵᱮᱱᱟ ᱟᱫᱚ ᱚᱱᱟ ᱪᱤᱠᱟᱹ ᱟᱵᱚ ᱦᱚᱸ ᱱᱚᱣᱟ ᱡᱩᱫᱤ ᱵᱚᱱ ᱧᱮᱞᱟ ᱚᱱᱟ ᱦᱤᱥᱟᱹᱵ ᱛᱮ ᱡᱩᱫᱤ ᱵᱚᱱ ᱢᱟᱱᱮ ᱡᱟᱦᱟᱸᱫᱟᱵᱚᱱ ᱢᱮᱛᱟᱜ ᱠᱟᱱ ᱡᱚᱜᱟᱣ ᱟᱵᱚᱱ ᱥᱮᱵᱚᱱ ᱚᱱᱟ ᱱᱤᱛᱳᱜ ᱵᱚᱱ ᱵᱟᱧᱪᱟᱣᱟ ᱚᱱᱟ ᱦᱤᱥᱟᱹᱵ ᱫᱚ ᱠᱟᱛᱷᱟ ᱫᱚ ᱱᱚᱰᱮ ᱨᱟᱠᱟᱵᱟ ᱟᱭᱳᱵᱟᱵᱟ ᱥᱮ ᱠᱟᱹᱴᱤᱡ ᱜᱤᱫᱟᱹᱨ ᱠᱷᱚᱱ ᱠᱟᱹᱴᱤᱡ ᱪᱮᱫ ᱞᱮᱠᱟᱭ ᱦᱟᱨᱟᱭᱮᱭᱟ ᱵᱟᱭ ᱦᱟᱨᱟᱭᱮᱭᱟ ᱚᱱᱟ ᱪᱮᱛᱟᱱ ᱦᱚᱸ ᱠᱟᱹᱴᱤᱡ ᱟᱹᱰᱤ ᱢᱟᱨᱟᱝ- ᱚᱨᱥᱚᱝ ᱯᱟᱲᱟᱜᱼᱟ ᱱᱚᱸᱰᱮ, ᱟᱵᱤᱱ ᱪᱮᱫ ᱞᱮᱠᱟ ᱢᱤᱫᱴᱟᱝ ᱜᱤᱫᱟᱹᱨ ᱠᱷᱚᱱ ᱵᱮᱱ ᱦᱟᱨᱟ ᱨᱟᱠᱟᱵ ᱮ ᱦᱟᱨᱟ ᱵᱩᱨᱩᱭᱮᱭᱟ ᱚᱸᱰᱮ ᱟᱪᱪᱷᱟ ᱚᱸᱰᱮ ᱟᱭᱳᱵᱟᱵᱟ ᱴᱷᱤᱠ ᱡᱩᱫᱤ ᱨᱟᱠᱟᱵᱼᱟ ᱚᱸᱰᱮ ᱟᱨ ᱟᱨᱚ ᱢᱤᱫᱴᱷᱮᱱ ᱠᱟᱛᱷᱟ ᱪᱟᱞᱟᱜᱼᱟ ᱚᱸᱰᱮ ᱡᱟᱦᱟᱸ ᱫᱚ ᱚᱱᱠᱟ ᱵᱩᱞ ᱢᱟᱛᱟᱞ ᱴᱷᱮᱡ ᱟᱭᱳᱼᱵᱟᱵᱟ ᱚᱸᱰᱮ ᱠᱷᱚᱱ ᱟᱨᱚ ᱥᱟᱦᱟᱜ ᱦᱩᱭᱩᱜᱼᱟ ᱚᱱᱟ ᱠᱚ ᱡᱤᱱᱤᱥ ᱢᱟᱱᱮ ᱟᱹᱰᱤᱜᱟᱱ ᱡᱤᱱᱤᱥᱛᱮ ᱱᱤᱛᱳᱜ ᱟᱱᱟᱴ ᱧᱮᱞᱚᱜ ᱠᱟᱱᱟ
ᱮᱠᱟᱞ ᱮᱠᱟᱞ ᱱᱚᱣᱟ ᱫᱚ ᱟᱹᱰᱤ ᱡᱚᱛᱷᱟᱛ ᱠᱟᱛᱷᱟ ᱜᱮᱢ ᱢᱮᱱ ᱠᱮᱫᱟ ᱟᱢ ᱡᱩᱫᱤ ᱮᱱᱠᱷᱟᱱ ᱟᱢᱟᱜ ᱠᱟᱛᱷᱟ ᱞᱮᱠᱟ ᱛᱮᱜᱤᱧ ᱢᱮᱱᱫᱟ ᱢᱤᱫᱴᱮᱱ ᱫᱟᱨᱮᱢ ᱨᱚᱦᱚᱭ ᱠᱟᱜᱼᱟ ᱟᱨ ᱨᱚᱦᱚᱭ ᱠᱟᱛᱮ ᱡᱩᱫᱤ ᱮᱱᱠᱷᱟᱱ ᱚᱱᱟ ᱫᱚ ᱵᱟᱢ ᱡᱚᱛ ᱡᱚᱛᱚᱢ ᱡᱚᱜᱟᱣᱟ ᱮᱱᱠᱷᱟᱱ ᱵᱤᱹᱨ ᱠᱚᱦᱚᱸ ᱟᱢ ᱛᱚ ᱦᱟᱱᱛᱮ ᱱᱟᱛᱮ ᱪᱟᱝᱜᱲᱟ ᱫᱚ ᱦᱩᱭᱩᱜ ᱜᱮᱭᱟ ᱟᱢ ᱡᱩᱫᱤ ᱩᱱᱨᱮ ᱚᱱᱟ ᱵᱟᱢ ᱜᱮᱫ ᱥᱟᱢᱴᱟᱣ ᱠᱟᱜᱼᱟ ᱦᱮᱭ ᱢᱮᱱ ᱠᱷᱟᱱ ᱫᱚ ᱛᱟᱦᱚᱞᱮ ᱢᱟ ᱫᱟᱨᱮ ᱫᱚ ᱥᱚᱡᱷᱮ ᱫᱚ ᱦᱟᱸᱜ ᱵᱟᱝ ᱫᱟᱨᱮᱜ ᱛᱟᱢᱟ᱾ ᱦᱳᱭᱥᱮ ᱫᱟᱨᱮ ᱫᱚ ᱫᱟᱨᱮᱜ ᱜᱮᱭᱟ ᱟᱫᱚ ᱟᱹᱰᱤ ᱵᱮᱛᱤᱠᱨᱚᱢ ᱨᱮ ᱥᱚᱡᱷᱮ ᱫᱟᱨᱮᱜᱼᱟ ᱵᱟᱝᱠᱷᱟᱱ ᱫᱚ ᱚᱱᱮ ᱚᱱᱠᱟ ᱦᱟᱸᱜ ᱛᱚ ᱳᱭ ᱠᱟᱛᱷᱟ ᱫᱚ ᱚᱱᱟ ᱠᱟᱱ ᱜᱮᱭᱟ ᱛᱚ ᱟᱢ ᱡᱩᱫᱤ ᱫᱟᱨᱮᱢ ᱨᱚᱦᱚᱭ ᱠᱟᱜᱼᱟ ᱮᱱᱠᱷᱟᱱ ᱫᱚ ᱚᱱᱟ